ᱦᱮᱞᱳ
ᱦᱮᱸ ᱜᱚᱢᱠᱮ ᱡᱚᱦᱟᱨ ᱜᱮ
ᱦᱮᱸ ᱡᱚᱦᱟᱨ
ᱦᱩᱸ ᱟᱞᱤᱧᱟᱜ ᱨᱚᱲ ᱯᱩᱥᱴᱟᱹᱣ ᱥᱟᱺᱦᱤᱡ ᱟᱸᱡᱚᱢᱚᱜ ᱠᱟᱱᱟ?
ᱟᱸᱡᱚᱢ ᱟᱸᱡᱚᱢ
ᱚ ᱦᱮᱸ ᱛᱚ ᱛᱟᱦᱚᱞᱮ ᱪᱮᱫ ᱢᱤᱫᱴᱟᱝ ᱴᱚᱯᱤᱠ ᱵᱟᱪᱷᱟᱣ ᱞᱮᱠᱷᱟᱱ ᱵᱟᱝ ᱦᱩᱭᱩᱜᱼᱟ?
ᱪᱮᱫ ᱪᱮᱫ?
ᱞᱟᱹᱭ ᱫᱟᱞᱤᱧ ᱢᱤᱫᱴᱮᱱ ᱴᱚᱯᱤᱠ ᱞᱟᱦᱟᱛᱮ ᱵᱟᱪᱷᱟᱣ ᱞᱮᱠᱷᱟᱡ ᱵᱟᱝ ᱱᱟᱯᱟᱭᱚᱜᱼᱟ?
ᱦᱳᱭ ᱦᱳᱭ ᱦᱩᱭᱩᱜᱼᱟ ᱛᱚᱵᱮ
ᱢᱟ ᱛᱟᱦᱚᱞᱮ ᱢᱤᱫᱴᱮᱱ ᱴᱚᱯᱤᱠ ᱞᱟᱹᱭ ᱵᱮᱱ
ᱛᱚᱵᱮ ᱟᱯᱮ ᱥᱮᱫ ᱫᱚ ᱪᱮᱫ ᱞᱮᱠᱟ ᱛᱚᱵᱮ ᱱᱮᱛᱟᱨ ᱪᱟᱥᱵᱟᱥ ᱠᱚ?
ᱪᱮᱫ ᱞᱮᱠᱟ ᱪᱟᱥᱵᱟᱥ ᱠᱚ ᱥᱮ ᱪᱮᱫ ᱵᱮᱱ ᱞᱟᱹᱭ ᱦᱚᱪᱚ ᱠᱮᱫᱟ?
ᱦᱮᱸ ᱚᱱᱛᱮ ᱟᱯᱮ ᱥᱮᱫ ᱵᱚᱞᱮ ᱪᱟᱥ ᱵᱟᱥ ᱪᱮᱫ ᱞᱮᱠᱟ?
ᱩᱸᱻ ᱟᱞᱮᱥᱮᱫ ᱪᱟᱥᱵᱟᱥ ᱢᱮᱱ ᱞᱮᱠᱷᱟᱡ ᱫᱚ ᱦᱟᱜ
ᱪᱟᱥᱵᱟᱥ ᱪᱮᱫ ᱞᱮᱠᱟ?
ᱦᱮᱸ ᱦᱮᱸ ᱟᱸᱡᱚᱢ ᱟᱸᱡᱚᱢ ᱫᱟᱞᱤᱧ ᱟᱞᱮ ᱥᱮᱫ ᱪᱟᱥ ᱪᱟᱥ ᱵᱟᱥ ᱟᱞᱮ ᱥᱮᱫ ᱪᱟᱥ ᱵᱟᱥ ᱢᱮᱱ ᱞᱮᱠᱷᱟᱡ ᱫᱚ ᱫᱚᱢᱮ ᱮᱠᱴᱟ ᱫᱚ ᱟᱹᱣᱨᱤ ᱥᱚᱨᱫᱤ ᱟᱦᱟᱜ ᱛᱚᱵᱮ ᱦᱚᱸᱜᱼᱚᱭ ᱢᱤᱫ ᱵᱟᱨ ᱨᱚᱦᱚᱭ ᱠᱚ ᱮᱦᱚᱵ ᱟᱠᱟᱫᱟ ᱟᱨ ᱚᱱᱠᱟ ᱞᱮᱠᱟ ᱫᱟᱜ ᱡᱟᱹᱲᱤ ᱦᱚᱸ ᱟᱹᱣᱨᱤ ᱦᱟᱯᱮ ᱦᱟᱜ ᱟᱹᱣᱨᱤ ᱫᱟᱜ ᱡᱟᱹᱲᱤ ᱟᱞᱮᱭᱟᱭ ᱾ ᱟᱯᱮ ᱚᱱᱛᱮ ᱜᱮ ᱚᱠᱟ ᱞᱮᱠᱟ?
ᱟᱪᱪᱷᱟ ᱟᱪᱪᱷᱟ ᱦ ᱟᱞᱮᱥᱮᱫ ᱟᱞᱮᱥᱮᱫ ᱮᱢ ᱪᱟᱥ ᱮᱢ ᱧᱮᱞ ᱞᱮᱠᱷᱟᱡ ᱟᱞᱮᱥᱮᱫ ᱫᱚ ᱟᱹᱰᱤ ᱫᱚᱢᱮ ᱜᱮ ᱪᱟᱥ ᱫᱚ ᱛᱟᱦᱮᱱᱟ᱾ ᱦᱮᱞᱳ ᱟᱸᱡᱚᱢ ᱫᱟᱢ ᱛᱚ ᱟᱸᱡᱚᱢ ᱮᱫᱟᱢ?
ᱦᱮᱸ ᱦᱮᱸ ᱟᱸᱡᱚᱢᱚᱜ ᱠᱟᱱᱟ ᱦᱮᱸ ᱟᱸᱡᱚᱢᱚᱜ ᱠᱟᱱᱟ
ᱟᱛ
ᱟᱞᱮᱱᱟᱜ ᱪᱟᱥᱵᱟᱥ ᱫᱚ ᱟᱹᱰᱤ ᱦᱮᱞᱳ ᱦᱮᱞᱳ ᱦᱮᱞᱳ
ᱛᱟᱦᱚᱞᱮ , ᱦᱮᱸ ᱜᱚᱝᱠᱮ ᱟᱸᱡᱚᱢ ᱫᱟᱞᱤᱧ ᱞᱟᱹᱭ ᱵᱮᱱ
ᱟᱞᱮᱥᱮᱫ ᱪᱟᱥ ᱵᱟᱥ ᱮᱢ ᱧᱮᱞ ᱞᱮᱱᱠᱷᱟᱱ ᱫᱚ ᱛᱚᱵᱮ ᱟᱹᱰᱤᱻ ᱫᱮᱼᱢᱟᱨᱮ ᱜᱮᱠᱚ ᱪᱟᱥᱟ ᱟᱞᱮᱥᱮᱫ ᱫᱚ ᱟᱞᱮᱥᱮᱫ ᱫᱚ ᱟᱭᱢᱟ ᱨᱚᱠᱚᱢ ᱪᱟᱥᱵᱟᱥ ᱛᱟᱦᱮᱱᱟ ᱟᱹᱞᱩ ᱛᱟᱦᱮᱱᱟ ᱵᱮᱸᱜᱟᱲ, ᱴᱟᱢᱟᱴᱳᱞ ᱦᱮᱸ ᱟᱭᱢᱟ ᱯᱚᱴᱚᱞ ᱠᱚ ᱡᱷᱤᱸᱜᱟᱹ ᱠᱚ ᱛᱟᱦᱮᱱᱟ ᱪᱮᱫ ᱟᱭᱢᱟ ᱰᱷᱮᱨ ᱪᱟᱥ ᱵᱟᱥ ᱠᱚ ᱫᱚᱦᱚᱭᱟ ᱟᱞᱮᱥᱮᱫ ᱫᱚ ᱟᱨ ᱟᱸᱻ
ᱟᱨ ᱜᱚᱝᱠᱮ ᱦᱩᱲᱩ ᱠᱚᱫᱚ ᱛᱟᱦᱚᱞᱮ ᱪᱮᱫ ᱠᱚ ᱦᱩᱲᱩ ᱠᱚᱯᱮ ᱪᱟᱥ ᱜᱮᱭᱟ?
ᱦᱩᱲᱩ ᱟᱞᱮ ᱥᱮᱫ ᱱᱚᱛᱮ ᱫᱚ ᱟᱹᱰᱤ ᱧᱮᱞ ᱞᱮᱠᱷᱟᱡ ᱫᱚ ᱟᱹᱰᱤ ᱢᱚᱸᱡᱽ ᱜᱮ ᱡᱤᱭᱟᱹᱲ ᱟᱞᱮᱥᱮᱫ ᱪᱟᱥᱮᱢ ᱧᱮᱞ ᱞᱮᱠᱟᱱ ᱫᱚ ᱯᱩᱨᱟᱹ ᱡᱤᱭᱟᱹᱲ ᱦᱤᱭᱟᱹᱲ ᱜᱮᱢ ᱧᱮᱞᱟ ᱧᱮᱞ ᱫᱚ ᱯᱩᱨᱟᱹ ᱢᱚᱸᱡᱽ ᱜᱮ ᱪᱮᱬᱮ-ᱪᱤᱯᱨᱩ ᱜᱟᱹᱭ-ᱰᱟᱝᱨᱟ ᱠᱚ ᱯᱩᱨᱟᱹ ᱰᱷᱮᱨ ᱠᱚ ᱛᱟᱦᱮᱱᱟ᱾ ᱯᱩᱨᱟᱹ ᱢᱚᱡᱽ ᱟᱹᱭᱠᱟᱹᱜᱼᱟ ᱱᱚᱛᱮ ᱫᱟᱬᱟ ᱵᱟᱲᱟᱭ ᱦᱚᱸ ᱟᱹᱰᱤ ᱢᱚᱡᱽ ᱟᱹᱭᱠᱟᱹᱜᱼᱟ᱾ ᱟᱨ ᱪᱟᱥ ᱮᱢ ᱧᱮᱞ ᱞᱮᱠᱷᱟᱱ ᱪᱟᱥ ᱫᱚ ᱯᱩᱨᱟᱹ ᱜᱚᱴᱟᱢ ᱧᱮᱞᱟ ᱜᱟᱹᱭ-ᱰᱟᱝᱨᱟ ᱠᱚ ᱟᱲᱟᱜ ᱜᱟᱹᱰᱤ ᱵᱟᱠᱚ ᱛᱟᱦᱮᱱᱟ ᱱᱚᱰᱮ ᱟᱹᱰᱤ ᱥᱩᱨᱟ. ᱪᱷᱟ ᱠᱚ ᱛᱟᱦᱮᱱᱟ ᱵᱚᱞᱮ ᱥᱮ ᱪᱟᱥ ᱦᱚᱸ ᱤᱭᱟᱹ ᱦᱚᱸ
ᱚᱦᱚᱸ-ᱚᱦᱚᱸ ᱟᱨ ᱛᱟᱦᱚᱞᱮ ᱜᱟᱹᱭᱼ ᱰᱟᱝᱨᱟ ᱠᱚᱫᱚ ᱚᱲᱟᱜ ᱠᱚ ᱛᱟᱦᱮᱱᱟ ᱜᱚᱝᱠᱮ ᱪᱟᱥ ᱠᱚ ᱵᱟᱝ ᱠᱚ ᱱᱚᱥᱴᱚᱭ ᱜᱮᱭᱟ ᱵᱟᱝᱠᱚ ᱡᱚᱢ ᱜᱮᱭᱟ ᱚᱱᱟ ᱯᱷᱚᱥᱚᱞ ᱠᱚᱫᱚ
ᱵᱟᱝ-ᱵᱟᱝ ᱜᱟᱹᱭ ᱫᱚ ᱟᱲᱟᱜ ᱫᱚ ᱵᱟᱠᱚ ᱛᱟᱦᱮᱱᱟ ᱵᱟᱠᱚ ᱵᱟᱠᱚ ᱤᱭᱟᱹᱭᱟ ᱵᱚᱞᱮ ᱵᱟᱠᱚ ᱟᱲᱟᱜ ᱵᱟᱠᱚ ᱛᱟᱦᱮᱱᱟ᱾ ᱵᱟᱠᱚ ᱱᱚᱥᱴᱚ ᱠᱟᱭᱟ ᱤᱭᱟᱹ ᱠᱚᱫᱚ ᱜᱟᱹᱭ ᱜᱩᱯᱤ ᱠᱚᱣᱟ ᱠᱚ ᱜᱚᱴᱟ ᱫᱤᱱ ᱜᱮ ᱵᱚᱞᱮ ᱤᱭᱟᱹ ᱫᱤᱱ ᱦᱚᱸ ᱱᱮᱛᱟᱨ ᱫᱤᱱ ᱢᱟ ᱫᱟᱜ ᱫᱤᱱ ᱠᱟᱱᱟ ᱥᱮ ᱚᱱᱟ ᱛᱮ ᱛᱟᱨᱢᱟᱱᱮ ᱜᱩᱯᱤ ᱠᱚ ᱦᱩᱭᱩᱜᱼᱟ, ᱟᱸ ᱟᱨ ᱟᱯᱮᱥᱮᱫ ᱦᱳᱲᱳ ᱠᱚ ᱛᱟᱯᱮ ᱪᱮᱫ ᱞᱮᱠᱟ?
ᱦᱮᱸ ᱟᱞᱮᱥᱮᱫ ᱦᱚᱸ ᱱᱚᱝᱠᱟ ᱪᱟᱥ ᱫᱚ ᱟᱹᱰᱤ ᱡᱟᱹᱥᱛᱤ ᱜᱮ ᱪᱟᱥ ᱦᱩᱭᱩᱜᱼᱟ, ᱟᱫᱚ ᱱᱮᱥ ᱫᱚ ᱦᱟᱸᱜ ᱯᱮ ᱦᱟᱸᱜ ᱚᱱᱠᱟ ᱞᱮᱠᱟ ᱫᱟᱜ ᱡᱟᱹᱲᱤ ᱫᱚ ᱟᱹᱣᱨᱤᱭᱟᱜ-ᱟ ᱦᱟᱸᱜ ᱟᱫᱚ ᱚᱱᱠᱟ ᱞᱮᱠᱟ ᱪᱟᱥ ᱫᱚ ᱟᱹᱣᱨᱤ ᱠᱚ ᱮᱦᱚᱵᱟ ᱦᱚᱭ ᱢᱤᱫᱵᱟᱨ ᱠᱚ ᱨᱚᱦᱚᱭ ᱵᱟᱲᱟᱭᱫᱟ ᱡᱟᱦᱟᱸᱭ ᱠᱚᱣᱟᱜ ᱪᱟᱨᱟ ᱠᱚ ᱦᱩᱭ ᱠᱟᱱᱟ ᱪᱟᱨᱟ ᱠᱚ ᱠᱟᱹᱴᱤᱡ ᱜᱮᱭᱟ ᱦᱟᱸᱜ ᱚᱱᱠᱟ ᱞᱮᱠᱟ ᱟᱨ ᱜᱚᱝᱠᱮ ᱛᱟᱦᱚᱞᱮᱧ ᱞᱟᱹᱭᱫᱟ ᱟᱯᱮ ᱚᱱᱛᱮ ᱫᱚ ᱛᱟᱦᱚᱞᱮ ᱤᱭᱟᱹ ᱦᱳᱲᱳ ᱠᱚᱫᱚ ᱪᱮᱫ ᱦᱳᱲᱳ ᱠᱚᱯᱮ ᱨᱚᱦᱚᱭ ᱜᱮᱭᱟ ᱚᱱᱠᱟᱞᱮᱠᱟ ᱧᱩᱛᱩᱢ ᱠᱚ ᱢᱤᱫ ᱵᱟᱨ
ᱦᱳᱲᱳ ᱫᱚ ᱪᱮᱫ ᱠᱚ ᱢᱮᱱ ᱟᱭᱢᱟ ᱨᱮᱠᱚᱢ ᱦᱳᱲᱳ ᱠᱚ ᱨᱚᱦᱚᱭᱟ ᱥᱚᱨᱱᱟ ᱛᱟᱦᱮᱱᱟ ᱤᱭᱟᱹ ᱪᱮᱫ ᱢᱮᱱᱫᱟ ᱵᱟᱹᱫᱟᱹᱭ ᱚᱱᱠᱟ ᱟᱞᱮ ᱵᱟᱨᱭᱟ ᱞᱮᱠᱟᱱᱟᱜ ᱠᱚ ᱨᱚᱦᱚᱭᱟ ᱟᱞᱮ ᱥᱮᱫ ᱫᱚ ᱥᱚᱨᱱᱚ ᱟᱨ ᱵᱷᱟᱹᱫᱟᱹᱭ ᱜᱮ ᱟᱫᱚ ᱱᱮᱛᱚᱜ ᱫᱚ ᱥᱚᱨᱱᱚ ᱫᱚᱠᱚ ᱨᱚᱦᱚᱭ ᱪᱟᱵᱟ ᱵᱟᱲᱟ ᱠᱟᱫᱟ ᱮᱴᱟᱠ ᱴᱩᱠ ᱠᱚ ᱴᱟᱠ ᱴᱩᱠ ᱠᱚ ᱨᱚᱦᱚᱭ ᱵᱟᱲᱟᱭᱮᱫᱟ ᱪᱟᱵᱟ ᱞᱮᱠᱟ ᱠᱮᱫᱟ ᱠᱚ ᱟᱞᱮ ᱥᱮᱫ ᱫᱚ ᱥᱚᱨ, ᱤᱭᱟᱹ ᱥᱚᱨᱱᱚ ᱫᱚ ᱵᱷᱟ. ᱫᱟᱹᱭ ᱫᱚ ᱫᱟᱠᱟ ᱞᱟᱹᱴᱩ ᱧᱚᱜ ᱠᱟᱱᱟ ᱵᱷᱟᱹᱫᱟᱹᱭ ᱫᱚ ᱞᱟᱹᱴᱩ ᱧᱚᱜ ᱠᱟᱱᱟ ᱵᱚᱞᱮ ᱜᱮᱞᱮᱜ ᱞᱟᱹᱜᱤᱜ ᱦᱩᱸ
ᱛᱟᱦᱚᱞᱮ ᱜᱚᱝᱠᱮ ᱟᱜ ᱟᱯᱮ ᱚᱱᱛᱮ ᱫᱚ ᱛᱟᱦᱚᱞᱮ ᱮᱸ ᱢᱟᱱᱮ ᱪᱟᱥ ᱡᱟᱦᱟᱸ ᱞᱚᱥᱚᱫ ᱫᱟᱯᱮ ᱚᱱᱟ ᱫᱚ ᱪᱮᱫ ᱛᱮ ᱢᱟᱱᱮ ᱴᱨᱟᱠᱴᱟᱨ ᱛᱮ ᱥᱮ ᱱᱚᱝᱠᱟ ᱮᱸ ᱰᱟᱝᱨᱟ ᱱᱟᱦᱮᱞ ᱛᱮᱜᱮ ᱱᱤᱛᱚᱜ ᱦᱚᱸ ᱢᱮᱱᱟᱜ ᱜᱮᱭᱟ᱾
ᱱᱚᱛᱮ ᱫᱚ ᱪᱟᱥ ᱫᱚᱢ ᱱᱚᱭᱟ ᱞᱚᱥᱚᱫ ᱮᱢ ᱧᱮᱞ ᱞᱮᱠᱷᱟᱱ ᱫᱚ ᱟᱹᱰᱤ ᱵᱮᱦᱛᱟᱹᱨᱤᱱ ᱟᱹᱰᱤ ᱢᱚᱸᱡᱽ ᱜᱮ ᱡᱮᱜᱩᱞᱟ. ᱤᱭᱟᱹ ᱠᱚᱣᱟ ᱵᱚᱞᱮ ᱪᱮᱜ ᱠᱚ ᱢᱮᱱᱫᱟ ᱤᱭᱟᱹ ᱜᱟᱹᱭ ᱠᱚ ᱰᱟᱝᱨᱟ ᱠᱚ ᱢᱮᱱᱟᱜ ᱠᱚᱣᱟ ᱛᱟᱨ ᱰᱟᱝᱨᱟ ᱱᱮᱛᱟᱨ ᱫᱚ ᱟᱵᱚ ᱫᱚ ᱟᱨᱠᱤ ᱤᱭᱟᱹ ᱦᱚᱲ ᱠᱟᱱᱟᱵᱚᱱ ᱛᱚ ᱚᱱᱟᱛᱮ ᱰᱟᱝᱨᱟ ᱠᱚᱛᱮ ᱜᱮ ᱥᱤᱭᱩᱜ ᱦᱩᱭᱩᱜ ᱠᱟᱱᱟ᱾
ᱟᱪᱷᱟ ᱦᱮᱸᱛᱟᱦᱚᱞᱮ ᱱᱚᱝᱠᱟ ᱟᱸ ᱡᱟᱦᱟᱸ ᱰᱤᱡᱤᱴᱮᱞ ᱡᱩᱜᱽ ᱨᱮ ᱡᱟᱦᱟᱸ ᱠᱚᱴᱨᱮ ᱡᱤᱱᱤᱥ ᱠᱚ ᱦᱮᱡ ᱟᱠᱟᱱᱟ ᱥᱮ ᱡᱚᱱᱛᱨᱚ ᱠᱚ ᱦᱮᱡ ᱟᱠᱟᱱᱟ ᱱᱚᱝᱠᱟ ᱴᱮᱠᱴᱟᱨ ᱠᱚ ᱦᱮᱸ ᱥᱮ ᱱᱚᱝᱠᱟ ᱠᱟᱹᱴᱤᱡᱟᱜ ᱦᱮᱱ ᱴᱮᱠᱴᱟᱨ ᱚᱱᱮ ᱚᱱᱠᱟ ᱚᱱᱟ ᱠᱚᱫᱚ ᱛᱟᱞᱚᱞᱮ ᱟᱠᱟᱞ ᱞᱮᱠᱟ ᱫᱚ ᱵᱟᱝ ᱧᱮᱞ ᱠᱟᱱᱟ ᱵᱟᱝ
ᱚᱱᱛᱮ ᱫᱚ ᱵᱟᱝ ᱧᱮᱞ ᱠᱟᱱᱟ ᱚᱱᱟ ᱠᱚ ᱚᱱᱠᱟ ᱫᱚ ᱠᱷᱟᱹᱞᱤ ᱚᱱᱠᱟ ᱜᱟᱹᱭ- ᱰᱟᱝᱨᱟ ᱠᱚ ᱢᱮᱱᱟᱜ ᱠᱚᱱᱟ ᱜᱟᱹᱭ- ᱰᱟᱝᱨᱟ ᱠᱚᱛᱮᱜᱮ ᱮᱱᱛᱮᱫ ᱟᱹᱰᱤ ᱫᱮᱜ ᱟᱹᱜ ᱜᱟᱹᱭᱼᱰᱟᱝᱜᱨᱟ ᱠᱚ ᱢᱮᱱᱟᱜ ᱠᱚᱣᱟ ᱛᱷᱚᱨ ᱜᱟᱹᱭ-ᱰᱟᱝᱨᱟ, ᱢᱮᱨᱚᱢ, ᱵᱷᱤᱰᱤ ᱠᱚ ᱡᱮᱛᱱᱟ ᱰᱷᱮᱨ ᱢᱮᱱᱟᱜ ᱠᱚᱣᱟ ᱟᱫᱚ ᱚᱱᱟ ᱛᱮᱜᱮ ᱚᱱᱟ ᱛᱮᱜᱮ ᱱᱚᱛᱮ ᱫᱚ ᱤᱭᱟᱹ ᱜᱟᱹᱭ- ᱰᱟᱝᱨᱟ ᱛᱮᱠᱚ ᱥᱤᱭᱟ ᱦᱩᱸ ᱟᱨᱦᱚᱸ ᱦᱩᱸ-ᱦᱩᱸ
ᱪᱮᱫ ᱦᱚᱸ ᱵᱟᱝ ᱟᱸᱡᱚᱢᱚᱜ ᱠᱟᱱᱟ
ᱟᱨ ᱚᱱᱛᱮ ᱛᱚᱵᱮ ᱤᱭᱟᱹ ᱦᱳᱲᱳ ᱠᱚ ᱪᱟᱥ ᱪᱟᱵᱟ ᱠᱮᱫᱟ ᱠᱚ ᱥᱮ ᱟᱹᱣᱨᱤᱣᱟ
ᱦᱮᱸ ᱱᱚᱛᱮ ᱫᱚ ᱟᱹᱨᱤ ᱠᱚ ᱪᱟᱥ ᱪᱟᱵᱟ, ᱪᱟᱵᱟ ᱫᱚ ᱟᱫᱚ ᱪᱟᱥ.. ᱯ ᱪᱟᱥ ᱜᱮᱭᱟ ᱦᱮᱸ ᱟᱹᱰᱤ ᱨᱚᱠᱚᱢᱟᱜ ᱜᱮ ᱠᱚ ᱪᱟᱥᱟ ᱥᱚᱨᱱᱚ ᱞᱚᱞᱟᱴ ᱦᱮᱸᱥᱮᱸ ᱵᱩᱞᱮᱴ ᱛᱟᱯᱚᱨᱮ ᱨᱟᱡᱮᱱᱫᱨᱚ ᱢᱚᱥᱩᱨᱤ ᱟᱨᱦᱚ ᱱᱟᱣᱟ ᱱᱟᱣᱟ ᱟᱨ ᱦᱚᱸ ᱦᱩᱜ-ᱟ ᱛᱟᱨ ᱱᱮᱦᱟᱱ ᱩᱰᱩᱠ ᱠᱟᱱᱟ ᱦᱟᱸᱜ
ᱦᱮᱸ ᱦᱮᱸ ᱦᱩᱸ ᱟᱨ ᱛᱚᱵᱮ ᱪᱮᱫ ᱠᱚ ᱢᱮᱱᱫᱟ ᱠᱟᱴᱠᱚᱢ ᱫᱚ ᱠᱚ ᱤᱭᱟᱹ ᱥᱟᱵᱮᱫ ᱠᱚᱭᱟ ᱥᱮ ᱵᱟᱝ ᱚᱱᱛᱮ ᱟᱯᱮᱥᱮᱫ
ᱦᱮᱸ ᱠᱟᱴᱠᱚᱢ ᱠᱟᱴᱠᱚᱢ ᱫᱚ ᱜᱚᱝᱠᱮ ᱥᱟᱵ ᱫᱚ ᱦᱩᱭᱩᱜ ᱜᱮᱭᱟ ᱟᱫᱚ ᱮᱸ ᱧᱮᱞᱚᱜ ᱠᱟᱱᱟ ᱫᱤᱱ ᱫᱤᱱ ᱛᱮ ᱩᱱᱠᱩ ᱦᱚᱸᱠᱚ ᱠᱚᱢ ᱪᱟᱞᱟᱜ ᱠᱟᱱᱟ ᱟᱨᱠᱤ ᱦᱮᱸ ᱩᱱᱟᱹᱜ ᱞᱟᱦᱟᱛᱮ ᱡᱟᱦᱟᱸ ᱞᱮᱠᱟ ᱟᱨᱠᱤ ᱠᱚ ᱧᱮᱞᱚᱜ ᱠᱟᱱ ᱛᱟᱦᱮᱸᱫ ᱱᱟᱦᱟᱜ ᱫᱚ ᱚᱱᱠᱟ ᱫᱚ ᱵᱟᱝ ᱠᱚ ᱧᱮᱞᱚᱜ ᱵᱟᱝ ᱫᱚ ᱚᱱᱟ ᱫᱚ ᱦᱮᱸ ᱦᱮᱸ ᱟᱹᱰᱤ ᱠᱚᱢ ᱜᱮ ᱠᱟᱴ ᱠᱚᱢ ᱜᱚᱸᱠᱷᱟ
ᱟᱞᱮ ᱟᱞᱮ ᱟᱞᱮᱥᱮᱫ ᱫᱚ ᱟᱹᱰᱤ ᱫᱚᱢᱮ ᱜᱮ ᱢᱮᱱᱟᱜ ᱠᱚᱣᱟ ᱚᱱᱛᱮ ᱫᱚ ᱟᱪᱪᱷᱟ ᱫᱟᱜ ᱦᱚᱸ ᱱᱤᱛ ᱦᱚᱸ ᱰᱩᱵᱟᱹᱣ ᱠᱟᱫᱟ ᱰᱩᱵᱟᱹᱣ ᱦᱮᱱᱟᱜᱼᱟᱧ ᱟᱞᱮ ᱥᱮᱫ ᱫᱚ ᱱᱤᱛᱚᱜ ᱰᱩᱵᱟᱹᱭ ᱜᱚᱴᱟ ᱵᱟᱹᱭᱦᱟᱹᱲ ᱠᱚ ᱤᱭᱟᱹ ᱦᱟᱠᱩ ᱜᱟᱰᱟ ᱠᱚ ᱜᱚᱴᱟ ᱰᱩᱵᱟᱹ ᱦᱟᱹᱠᱩ ᱪᱤᱞᱤ ᱦᱟᱹᱠᱩᱢ ᱡᱚᱢᱮᱭᱟ ᱞᱟᱹᱴᱩ ᱞᱟᱹᱴᱩ ᱦᱟᱹᱠᱩ ᱥᱮ ᱠᱟᱴᱤᱡ ᱠᱚ ᱯᱩᱴᱷᱤ ᱠᱚ ᱵᱩᱢᱵᱩᱡ ᱠᱚ ᱥᱮ ᱰᱷᱟᱺᱲᱠᱟᱹᱢ ᱡᱚᱢᱮᱭᱟ ᱟᱭᱢᱟ ᱨᱚᱠᱚᱢ ᱜᱚᱝᱜᱷᱟ ᱠᱚ ᱢᱮᱱᱟᱜ ᱠᱚᱣᱟ ᱟᱞᱮᱥᱮᱫ ᱫᱚ ᱟᱹᱰᱤ ᱫᱮᱢ ᱢᱟᱨᱟ ᱠᱚ ᱢᱮᱱᱟᱜ ᱠᱚᱣᱟ
ᱦᱩᱸ ᱟᱫᱚ ᱜᱚᱝᱠᱟ ᱱᱚᱰᱮ ᱫᱚ ᱱᱚᱛᱮ ᱫᱚ ᱥᱟᱨ ᱪᱟᱯᱟᱱ ᱵᱟᱝᱫᱚ ᱵᱤᱥᱤ ᱵᱮᱵᱚᱦᱟᱨ ᱠᱟᱱᱟ ᱦᱟᱜ ᱫᱚ ᱦᱮᱸ ᱠᱟᱴᱠᱚᱢ ᱜᱚᱸᱜᱷᱟ ᱠᱚᱫᱚ ᱠᱚᱢ ᱠᱚ ᱧᱮᱞᱚᱜ ᱠᱟᱱ ᱵᱟᱝ ᱫᱚ ᱪᱮᱫ ᱵᱟᱝ ᱵᱟᱹᱭ ᱟᱹᱭᱠᱟᱹᱜ ᱠᱟᱱᱟ ᱚᱱᱟᱜᱮ
ᱚ ᱟᱨ ᱟᱞᱮ ᱥᱮᱫ ᱫᱚ ᱠᱚᱢ ᱫᱚ ᱠᱚᱢ ᱫᱚ ᱵᱟ ᱵᱟᱹᱱᱩᱜ ᱠᱚᱣᱟ ᱵᱚᱞᱮ ᱯᱩᱨᱟᱹ ᱢᱚᱡᱽ ᱜᱮ ᱢᱮᱱᱟᱜ ᱠᱚᱣᱟ ᱜᱚᱴᱟ ᱵᱟᱠᱩ ᱪᱟᱵᱟᱣ ᱠᱟᱱᱟ ᱟᱞᱮ ᱥᱮᱫ ᱫᱚ ᱚᱱᱠᱟ ᱟᱹᱨᱩ ᱠᱚ ᱡᱚᱢ ᱠᱚᱣᱟ ᱛᱷᱚᱨ
ᱦᱩᱸ ᱦᱮᱸ ᱦᱮᱸ ᱛᱟᱦᱚᱞᱮ ᱜᱚᱝᱠᱮ ᱚᱱᱛᱮ ᱫᱚ ᱥᱟᱨ ᱪᱟᱯᱟᱱ ᱠᱚᱫᱚ ᱪᱮᱫ ᱪᱮᱫ ᱯᱮ ᱱᱚᱝᱠᱟ ᱵᱮᱵᱚᱦᱟᱨ ᱜᱮᱭᱟ
ᱪᱮᱫ ᱪᱮᱫ ᱮᱢ ᱢᱮᱱ ᱠᱮᱫᱟ
ᱥᱟᱨ ᱪᱟᱯᱟᱱ ᱠᱚ
ᱚᱻ ᱥᱟᱦᱟᱨ ᱠᱚ
ᱦᱩᱸ ᱦᱩᱸ
ᱚ ᱱᱚᱛᱮ ᱛᱟᱦᱮᱸᱱᱟ ᱱᱚᱛᱮ ᱩᱲᱭᱟᱹ ᱛᱟᱦᱮᱸᱱᱟ ᱰᱤᱼᱮ-ᱯᱤ ᱩᱲᱤᱭᱟᱹ ᱰᱤ-ᱮ-ᱯᱤ ᱟᱭᱢᱟ ᱨᱚᱠᱚᱢ
ᱚ ᱦᱮᱸ
ᱦᱮᱸ ᱦᱩᱸ ᱟᱨ ᱪᱮᱫ ᱟᱯᱮᱥᱮᱫ ᱫᱚ ᱛᱚᱵᱮ ᱫᱟᱜ ᱮᱫᱟ ᱥᱮ ᱵᱟᱝ
ᱦᱮᱸ
ᱦᱮᱞᱳ
ᱦᱮᱸ ᱜᱚᱝᱠᱮ ᱟᱸᱡᱚᱢᱚᱜ ᱠᱟᱱᱟ
ᱚᱱᱛᱮ ᱫᱟᱜ ᱫᱟᱥ ᱵᱟᱝ ᱟᱯᱮᱥᱮᱫ ᱚᱱᱛᱮ ᱵᱚᱞᱮ ᱟᱯᱮ ᱤᱭᱟᱹ ᱥᱮᱫ
ᱦᱮᱸ ᱦᱮᱸ ᱟᱞᱮ ᱱᱚᱛᱮ ᱫᱚ ᱫᱟᱜ ᱫᱚ ᱨᱤᱢᱤᱞ ᱫᱚ ᱫᱤᱱᱟᱹᱢ ᱜᱮ ᱨᱤᱢᱤᱞᱫᱟ ᱟᱫᱚ ᱫᱟᱜ ᱫᱚ ᱦᱟᱸᱜ ᱫᱟᱜ ᱮᱫᱟ ᱟᱫᱚ ᱚᱱᱠᱟ ᱫᱚᱢᱮ ᱮᱠᱴᱟ ᱮᱸ ᱫᱟᱜ ᱛᱚᱵᱟᱸᱜ ᱞᱮᱠᱟ ᱫᱚ ᱵᱟᱭ ᱫᱟᱜ ᱮᱫᱟ ᱚᱱᱠᱟ ᱤᱭᱟᱹ ᱞᱮᱠᱟᱭ ᱫᱟᱜ ᱮᱫᱟ ᱟᱪᱪᱷᱟ ᱟᱪᱪᱷᱟ ᱦᱟᱞᱠᱟᱜᱮ ᱫᱟᱜ ᱫᱚ
ᱱᱚᱛᱮ ᱫᱚ ᱯᱩᱨᱟᱹ ᱡᱚᱛᱚᱱᱟᱜ ᱜᱮ ᱰᱩᱵᱟᱹᱭᱮᱫᱟ ᱰᱩᱵᱟᱹᱭ ᱫᱚ ᱵᱚᱞᱮ ᱟᱨ ᱪᱮᱫ ᱠᱚ ᱢᱮᱱᱟ ᱪᱮᱫ ᱦᱟᱹᱠᱩ ᱦᱚᱸ ᱫᱤᱱᱟᱹᱢ ᱞᱮ ᱡᱚᱢᱮᱫ ᱠᱚᱣᱟ ᱡᱚᱢ ᱢᱟ
ᱚ ᱚ ᱦᱟᱹᱠᱩ ᱛᱟᱦᱚᱞᱮ ᱦᱟᱹᱠᱩ ᱠᱟᱴᱠᱚᱢ ᱠᱚᱫᱚ ᱯᱮ ᱥᱟᱵ ᱵᱟᱲᱟᱭᱮᱫ ᱠᱚ ᱥᱮ ᱵᱟᱝ
ᱦᱟᱹᱠᱩ ᱦᱟᱹᱠᱩ ᱪᱮᱫ ᱞᱮᱠᱟ ᱦᱟᱹᱠᱩᱢ ᱥᱟᱵᱮᱭᱟ ᱛᱮ ᱠᱟᱹᱴᱤᱡ ᱮᱢ ᱥᱟᱵᱮᱭᱟ ᱥᱮ ᱞᱟᱹᱴᱩ ᱞᱟᱹᱴᱩ ᱭᱤᱡ ᱮᱢ ᱥᱟᱵᱮᱭᱟ ᱞᱟᱹᱴᱩᱭ ᱦᱚᱸ ᱡᱟᱛᱨᱟ ᱠᱚ ᱡᱷᱟᱹᱞᱤᱜ ᱚᱱᱟ ᱛᱚ ᱨᱮᱠᱚ ᱚᱰᱟᱣ ᱮᱫᱟ ᱚᱱᱟ ᱚᱱᱟ ᱠᱟᱛᱮ ᱠᱚ ᱡᱷᱟᱹᱞᱤᱜ ᱠᱟᱱᱟ
ᱛᱟᱦᱞᱮ ᱜᱚᱢᱠᱮ ᱪᱤᱞᱤ ᱦᱟᱹᱠᱩ ᱠᱚᱯᱮ ᱥᱟᱵᱮᱫ ᱠᱚᱣᱟ ᱛᱟᱦᱚᱞᱮ
ᱱᱚᱛᱮ ᱦᱟᱹᱠᱩ ᱪᱮᱫ ᱞᱮᱠᱟ ᱪᱤᱞᱤᱢ ᱥᱟᱵᱮᱭᱟ ᱰᱟᱹᱲᱠᱟᱹ ᱯᱩᱴᱷᱤ ᱵᱩᱢᱵᱩᱡ ᱟᱨ ᱞᱟᱹᱴᱩ ᱟᱹᱥᱩᱞ ᱦᱟᱹᱠᱩ ᱵᱚᱞᱮ ᱪᱚᱰᱜᱚᱡ ᱜᱟᱹᱲᱟᱹᱭ ᱟᱭᱢᱟ ᱨᱚᱠᱚᱢ ᱜᱚᱸᱜᱷᱟ ᱠᱚ ᱢᱮᱱᱟᱜ ᱠᱚᱣᱟ ᱠᱟᱴᱠᱚᱢ ᱢᱮᱱᱟᱜ ᱠᱚᱼᱼ ᱠᱚᱣᱟ
ᱦᱩᱸ
ᱟᱭᱢᱟ ᱨᱚᱠᱚᱢ ᱱᱚᱛᱮ ᱠᱟᱹᱴᱤᱡ ᱦᱟᱹᱠᱩ ᱠᱟᱹᱴᱤᱡ ᱦᱟᱹᱠᱩ ᱫᱚᱢ ᱢᱮᱛᱟ ᱠᱚ ᱵᱚᱞᱮ ᱩᱱᱠᱩ ᱰᱟᱹᱲᱠᱟᱹ
ᱦᱩᱸ ᱟᱨ ᱱᱩᱭ ᱜᱚᱝᱠᱮ ᱛᱟᱦᱚᱞᱮ ᱞᱟᱹᱴᱷᱩ ᱦᱟᱹᱠᱩ ᱠᱚᱫᱚ ᱛᱟᱦᱞᱚᱞᱮ ᱪᱤᱞᱤ ᱠᱚ
ᱞᱟᱹᱴᱩ ᱦᱟᱹᱠᱩ ᱫᱚ ᱛᱟᱦᱮᱱ ᱱᱟᱠᱩ ᱟᱹᱥᱩᱞ ᱦᱟᱹᱠᱩ ᱚᱱᱠᱟ ᱟᱹᱥᱩᱞ ᱟᱹᱥᱩᱞ ᱠᱩ ᱪᱤᱞᱤ ᱠᱚ ᱢᱮᱛᱟ ᱠᱚᱣᱟ ᱤᱞᱤᱥ ᱠᱟᱯ ᱥᱮ ᱪᱤᱞ ᱠᱚ ᱢᱮᱛᱟ ᱠᱚᱣᱟ ᱦᱮᱸ ᱩᱱᱠᱩ ᱟᱨ
ᱢᱟᱹᱝᱨᱤ
ᱟᱪᱪᱷᱟ ᱟᱸᱻ ᱟᱨ ᱜᱚᱝᱠᱮ ᱱᱚᱝᱠᱟ ᱜᱟᱰᱟ ᱠᱚᱫᱚ ᱵᱟᱹᱱᱩᱜᱼᱟ ᱜᱟᱰᱟ ᱠᱚ ᱥᱚᱸᱜᱷᱟ ᱠᱚ
ᱜᱟᱰᱟᱢ ᱧᱮᱞ ᱞᱮᱠᱷᱟᱡ ᱫᱚ ᱚᱱᱛᱮ ᱫᱚ ᱟᱹᱰᱤ ᱥᱚᱰᱚᱜ ᱠᱚ ᱢᱮᱱᱟᱜ ᱟᱠᱟᱫᱟ ᱟᱹᱰᱤ ᱢᱚᱸᱡᱽ ᱜᱤ ᱟᱞᱮ ᱥᱮᱫ ᱫᱚ ᱵᱩᱨᱩ ᱫᱤᱥᱚᱢ ᱤᱭᱟᱹ ᱫᱤᱥᱚᱢ ᱦᱚᱲ ᱛᱚ ᱟᱹᱰᱤ ᱢᱚᱡᱽ ᱜᱮ ᱟᱹᱭᱠᱟᱹᱜᱼᱟ
ᱵᱩᱨᱩ ᱫᱤᱥᱚᱢ ᱠᱟᱱᱟ
ᱦᱮᱸ ᱵᱩᱨᱩ ᱫᱤᱥᱚᱢ ᱛᱮ ᱪᱮᱬᱮ ᱪᱮᱬᱮ ᱪᱤᱯᱨᱩ ᱠᱚᱢ ᱧᱮᱞ ᱞᱮᱠᱚ ᱠᱷᱟᱡ ᱟᱹᱰᱤ ᱛᱮᱫ ᱢᱚᱡᱽ ᱢᱚᱡᱽ ᱜᱮᱭᱟ ᱠᱚ ᱯᱩᱨᱟᱹ ᱡᱤᱭᱟᱹᱲ ᱜᱮ ᱯᱩᱨᱟᱹ ᱦᱟᱹᱨᱤᱭᱟᱹᱲ ᱦᱟᱹᱨᱭᱟᱹᱨ ᱜᱮᱢ ᱟᱹᱭᱠᱩᱟᱹᱣᱟ ᱡᱤᱭᱟᱹᱲ ᱦᱟᱹᱨᱤᱭᱟᱹᱲᱮᱢ ᱟᱹᱭᱠᱟᱹᱣᱟ
ᱦᱮᱸ ᱦᱮᱸ ᱛᱟᱦᱞᱮ ᱜᱚᱝᱠᱮ ᱪᱮᱬᱮ ᱪᱤᱯᱲᱩ ᱠᱚᱫᱚ ᱪᱮᱫ ᱪᱮᱫ ᱪᱤᱞᱤ ᱪᱤᱞᱤ ᱠᱚ ᱧᱮᱞ ᱧᱟᱢᱚᱜ ᱚᱱᱠᱟ
ᱱᱚᱛᱮᱢ ᱧᱮᱞ ᱠᱚ ᱠᱷᱟᱡ ᱪᱮᱞᱮ ᱵᱚᱱ ᱢᱮᱛᱟᱣ ᱠᱚᱣᱟ ᱠᱟᱹᱴᱤᱡ ᱠᱩ ᱞᱮᱠᱟ ᱛᱮᱢ ᱢᱮᱛᱟᱣ ᱠᱚ ᱠᱷᱟᱡ ᱫᱚ ᱫᱷᱟᱣᱲᱟ
ᱦᱩᱸ
ᱟᱨ ᱠᱤᱥᱱᱤ ᱠᱩ ᱢᱮᱱᱟᱜ ᱠᱚᱣᱟ ᱠᱤᱥᱱᱤ ᱵᱟᱨ ᱨᱚᱠᱚᱢ ᱠᱤᱥᱱᱤ ᱢᱮᱱᱟᱜ ᱠᱚᱣᱟ ᱢᱤᱫᱴᱟᱹ ᱟᱵᱚ ᱦᱚᱲ ᱠᱤᱥᱱᱤ ᱢᱮᱱᱟᱜ ᱠᱚᱣᱟ ᱟᱨ ᱢᱤᱫᱴᱮᱱ ᱡᱤᱱᱤᱥ ᱠᱤᱥᱱᱤ ᱠᱚ ᱢᱮᱛᱟ ᱠᱚᱣᱟ ᱟᱨ ᱯᱚᱛᱟᱢᱮᱢ ᱧᱟᱢ ᱠᱚᱣᱟ ᱵᱩᱨᱩ ᱯᱚᱛᱟᱢ ᱟᱵᱟᱨᱻ
ᱟᱨ ᱜᱚᱝᱠᱮ ᱢᱟᱨᱟᱜ ᱠᱚᱫᱚ ᱵᱟᱹᱱᱩᱜ ᱠᱚᱣᱟ ᱥᱮ ᱪᱮᱫ
ᱦᱮᱸ ᱦᱮᱸ ᱢᱮᱱᱟᱜ ᱠᱚᱣᱟ ᱫᱚᱢᱮ ᱢᱮᱱᱟᱜ ᱠᱚᱣᱟ ᱢᱟᱨᱟᱜ ᱠᱚ ᱫᱚᱢᱮ ᱢᱮᱱᱟᱜ ᱠᱚᱣᱟ
ᱟᱨ ᱜᱚᱝᱠᱮ ᱤᱭᱟᱹ ᱜᱷᱮᱣᱲᱟ ᱠᱚᱫᱚ ᱛᱟᱦᱚᱞᱮ ᱱᱚᱝᱠᱟ ᱵᱟᱹᱫᱽ ᱜᱷᱮᱣᱲᱟ ᱥᱮ ᱚᱲᱟᱜ ᱜᱷᱮᱣᱲᱟ ᱠᱚ ᱯᱮ ᱧᱮᱞ ᱧᱟᱢ
ᱤᱠᱟ ᱚᱱᱠᱟ ᱚᱲᱟᱜ ᱜᱷᱮᱣᱲᱟ ᱦᱚᱸ ᱢᱮᱱᱟᱜ ᱠᱚᱣᱟ ᱵᱟᱹᱭᱦᱟᱹᱲ ᱜᱷᱮᱲᱣᱟ ᱦᱚᱸ ᱢᱮᱱᱟᱜ ᱠᱚᱣᱟ
ᱤᱭᱟᱹ ᱚᱲᱟᱜ ᱜᱷᱮᱣᱲᱟ ᱫᱚ ᱚᱠᱟ ᱠᱚᱨᱮ ᱠᱚ ᱵᱟᱥᱟᱭᱮᱫᱟ ᱱᱚᱝᱠᱟ ᱵᱩᱥᱩᱵ ᱪᱟᱞ ᱠᱚ ᱢᱮᱱᱟᱜ ᱜᱮ ᱜᱮᱭᱟ ᱥᱮ ᱴᱤᱱ ᱴᱟᱹᱞᱤ ᱟᱠᱟᱱᱟ
ᱦᱮᱸ ᱚᱱᱟ ᱵᱩᱥᱩᱯ ᱢᱮᱱᱟᱜ ᱟᱠᱟᱫᱟ ᱵᱩᱥᱩᱯ ᱤᱭᱟᱹ ᱞᱟᱛᱟᱨ ᱠᱚᱨᱮ ᱟᱨ ᱱᱚᱣᱟ ᱚᱲᱟᱜ ᱥᱟᱛᱷᱤ ᱠᱚᱨᱮ ᱛᱟᱦᱮᱸ ᱵᱟᱲᱟᱜᱼᱟ ᱩᱱᱠᱩ ᱫᱚ ᱛᱟᱦᱮᱸ ᱵᱟᱲᱟ ᱵᱚᱞᱮ ᱮᱸ
ᱦᱟᱸ
ᱟᱨ ᱵᱟᱹᱭᱦᱟᱹᱲ ᱫᱷᱣᱲᱟ ᱢᱮᱛᱟᱠᱚ ᱠᱷᱟᱡ ᱢᱟ ᱩᱱᱠᱩ ᱢᱟ ᱦᱟᱸᱰᱮ ᱱᱟᱰᱮ ᱠᱚ ᱛᱟᱦᱮᱱᱟ ᱵᱟᱹᱭᱦᱟᱹᱲ ᱜᱷᱮᱣᱲᱟ ᱪᱮᱫ ᱠᱚ ᱢᱮᱛᱟᱜ ᱜᱟᱰᱟ ᱜᱟᱰᱟ ᱠᱚᱨᱮ ᱥᱤᱨᱟᱹᱢ ᱠᱚ ᱛᱟᱦᱮᱱᱟ ᱚᱱᱟ ᱥᱤᱨᱟᱹᱢ ᱠᱚᱨᱮ ᱠᱩ ᱛᱟᱦᱮᱱᱟ ᱠᱚ ᱦᱩᱸ ᱦᱩᱸ
ᱚ ᱛᱟᱦᱚᱞᱮ ᱟᱨ ᱛᱟᱨᱯᱚᱨᱮ ᱱᱚᱝᱠᱟ ᱡᱤᱵᱽ ᱡᱤᱭᱟᱹᱞᱤ ᱠᱚᱫᱚ ᱪᱤᱞᱤ ᱠᱚᱠᱚ ᱧᱮᱞᱚᱜᱼᱟ ᱵᱤᱨ ᱨᱮ ᱵᱩᱨᱩ ᱨᱮ
ᱱᱚᱛᱮ ᱫᱚ ᱩᱱᱠᱩ ᱞᱟᱹᱴᱩ ᱠᱚᱫᱚ ᱦᱮᱱᱟᱜ ᱠᱚᱜᱮᱭᱟ ᱟᱫᱚ ᱞᱟᱹᱴᱩ ᱠᱚᱫᱚ ᱱᱤᱛᱚᱜ ᱫᱚ ᱵᱟᱠᱩ ᱧᱮᱞᱚᱜᱼᱟ ᱫᱤᱱ ᱵᱷᱳᱨ ᱫᱚ ᱵᱚᱞᱮ ᱵᱟᱠᱩ ᱧᱮᱞᱚᱜᱼᱟ ᱩᱱᱠᱩᱫᱚ ᱧᱤᱫᱟᱹ ᱠᱚ ᱧᱮᱞᱚᱜᱼᱟ ᱧᱤᱫᱟᱹ ᱠᱚ ᱵᱚᱸᱜᱟ ᱠᱟᱱᱟ ᱠᱚ ᱛᱚ ᱩᱱᱠᱩ ᱫᱚ ᱚᱱᱟᱛᱮ ᱞᱟᱹᱴᱩ ᱠᱚᱫᱚ ᱵᱟᱠᱚ ᱧᱮᱞᱚᱜᱼᱟ
ᱦᱩ ᱦᱩᱸ ᱟᱪᱪᱷᱟ ᱛᱟᱦᱚᱞᱮ ᱜᱚᱝᱠᱮ ᱮ
ᱪᱮᱬᱮ ᱪᱩᱯᱨᱩ
ᱟᱪᱪᱷᱟ ᱜᱚᱝᱠᱮ ᱛᱟᱦᱞᱮ ᱵᱩᱨᱩ ᱫᱤᱥᱚᱢ ᱵᱩᱨᱩ ᱫᱤᱥᱚᱢ ᱵᱩᱨᱩ ᱫᱤᱥᱚᱢ ᱞᱟᱹᱭ ᱞᱮᱠᱷᱟᱱ ᱢᱤᱫᱴᱮᱱ ᱟᱵᱚ ᱥᱟᱱᱛᱟᱲ ᱥᱮᱨᱣᱟ ᱨᱮ ᱢᱮᱱᱟᱜᱼᱟ ᱡᱟᱦᱟᱸ ᱫᱚ ᱥᱮᱸᱫᱽᱨᱟ ᱛᱟᱦᱞᱮ ᱱᱚᱣᱟ ᱥᱮᱸᱫᱽᱨᱟ ᱫᱚ ᱜᱚᱝᱠᱮ ᱱᱚᱝᱠᱟ ᱪᱚᱞ ᱢᱮᱱᱟᱜ ᱟᱥᱮ ᱵᱟᱹᱱᱩᱜᱼᱟ ᱚᱱᱛᱮ ᱫᱚ
ᱪᱮᱫ ᱪᱮᱫ ᱚᱱᱟ ᱟᱜᱼᱥᱟᱨ ᱟᱵᱚᱣᱟᱜ ᱤᱭᱟᱹ
ᱥᱮᱸᱫᱽᱨᱟᱼ ᱥᱮᱸᱫᱽᱨᱟ
ᱥᱮᱸᱫᱽᱨᱟ ᱢᱮᱱᱟᱜ-ᱟ
ᱦᱮ ᱢᱟᱱᱮ ᱱᱚᱝᱠᱟ ᱮ ᱱᱚᱝᱠᱟ ᱢᱟᱱᱮ ᱚᱱᱮ ᱡᱮᱢᱚᱱ ᱟᱡᱚᱫᱤᱭᱟᱹ ᱥᱮᱸᱫᱽᱨᱟ ᱠᱚ ᱞᱟᱹᱭᱟ ᱦᱮ ᱥᱮ ᱚᱦ ᱦᱮ ᱦᱮ ᱦᱳᱭ ᱚᱱᱠᱟ ᱛᱟᱦᱚᱞᱮ ᱚᱱ ᱟᱯᱮᱭᱟᱜ ᱚᱱᱛᱮ ᱟᱯᱮ ᱚᱱᱛᱮ ᱫᱚ ᱦᱩᱭᱩᱜ-ᱟᱥᱮ ᱵᱟᱝ ᱟ
ᱦᱩᱭᱩᱜ-ᱟ ᱦᱩᱭᱩᱜ-ᱟ ᱡᱮᱥᱮ ᱵᱮᱡᱟ ᱠᱟᱱᱟ ᱛᱚ ᱵᱮᱡᱟ ᱦᱤᱞᱟᱹᱜ ᱥᱮᱛᱟᱜ ᱞᱮ ᱩᱰᱩᱠᱚᱜ-ᱟ ᱞᱮ ᱩᱰᱤ ᱥᱮᱛᱟᱜ ᱨᱮ ᱟᱜᱥᱟᱨ ᱠᱚ ᱪᱮᱫ ᱠᱚ ᱛᱟᱦᱮᱱᱟ ᱤᱭᱟᱹ ᱠᱚ ᱚᱱᱟ ᱥᱟᱢᱟᱱ ᱠᱚ ᱡᱟᱦᱟᱱᱟᱜ ᱡᱤᱱᱤᱥ ᱤᱭᱟᱹ ᱠᱚ ᱦᱮ ᱚᱱᱟ ᱠᱚᱞᱮ ᱩᱰᱩᱠ ᱟᱞᱮ ᱟᱨ ᱞᱮ ᱪᱟᱞᱟᱜ-ᱟ ᱥᱮᱛᱟᱜ ᱨᱮ ᱟᱸᱜ ᱥᱟᱨ ᱥᱟᱵ ᱠᱟᱛᱮᱫ ᱵᱩᱨᱩ ᱥᱮᱸᱫᱽᱨᱟ ᱞᱮ ᱪᱟᱞᱟᱜ-ᱟ ᱦᱮ ᱪᱟᱞᱟᱜ ᱟᱞᱮ
ᱚᱱᱟ ᱫᱚ ᱚᱠᱟ ᱥᱚᱢᱚᱭ ᱯᱮ ᱥᱮᱸᱫᱽᱨᱟᱭᱟ ᱥᱮᱸᱫᱽᱨᱟ ᱫᱚ
ᱥᱮᱸᱫᱽᱨᱟ ᱚᱱᱟ ᱤᱭᱟᱹ ᱥᱚᱨᱦᱟᱭ ᱠᱚ ᱥᱚᱨᱦᱟᱭ ᱦᱩᱭᱩᱜᱼᱟ ᱛᱚ
ᱚ
ᱥᱚᱨᱦᱟᱭ ᱨᱮᱱᱟᱜ ᱞᱟᱥᱴ ᱫᱤᱱ ᱵᱮᱡᱷᱟ ᱵᱟᱝ ᱦᱩᱭᱩᱜ-ᱟ ᱵᱮᱡᱷᱟ ᱦᱩᱭᱩᱜ ᱪᱚ ᱵᱟᱝ ᱵᱷᱮᱡᱟ ᱦᱩᱭᱩᱜ-ᱟ ᱚᱱᱟ ᱚᱱᱟ ᱫᱤᱱ ᱥᱮᱛᱟᱜ ᱨᱮᱞᱮ ᱪᱟᱞᱟᱜ-ᱟ
ᱚ ᱦᱮ ᱛᱚ
ᱪᱟᱞᱟᱜ-ᱟ ᱚᱱᱟ ᱟᱸᱜ ᱥᱟᱨ ᱠᱚᱞᱮ ᱤᱫᱤᱭᱟ ᱪᱮᱬᱮ ᱠᱚ ᱞᱮ ᱜᱚᱡ ᱠᱚᱣᱟ ᱠᱮᱬᱮ ᱠᱚ ᱟᱭᱢᱟᱴᱟᱜ ᱠᱩᱞᱟᱹᱭ ᱠᱚ
ᱦᱩᱭᱮᱱ ᱛᱟᱞᱟᱝ
ᱦᱮ ᱦᱮ
ᱦᱮ ᱴᱷᱤᱠ ᱜᱮᱭᱟ ᱛᱟᱦᱚᱞᱮ ᱟᱢ ᱠᱚᱞ ᱨᱩᱣᱟᱹᱲᱟᱹᱧ ᱢᱮ ᱛᱚᱵᱮ
ᱦᱮ ᱫᱚᱲᱦᱟ ᱦᱮ ᱠᱚᱞ‌ ᱟᱢᱟᱧ
ᱱᱚᱣᱟ ᱱᱟᱢᱵᱟᱨ ᱨᱮᱜᱮ
ᱦᱮ ᱦᱮ ᱟᱢᱜᱮᱢ ᱠᱚᱞᱤᱧᱟ ᱵᱟᱠᱟᱱ ᱫᱚ ᱦᱮ ᱟᱢ ᱠᱚᱞᱤᱧᱟ ᱦᱮ ᱟᱢᱮᱢ ᱠᱚᱞᱟ
ᱚ ᱟᱫᱚ ᱵᱟᱝ ᱪᱟᱞᱟᱜ-ᱟ ᱟᱵᱮᱱ ᱨᱩᱣᱟᱹᱲ ᱵᱮᱱ ᱞᱟᱦᱟ ᱴᱷᱤᱠ ᱜᱮᱭᱟ ᱦᱮ ᱦᱮ ᱦᱮ ᱴᱷᱤᱠ
ᱦᱩ